ᱡᱟᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱢᱠᱮ᱾
ᱦᱩᱸ ᱪᱤᱠᱟᱹᱭ ᱫᱟᱵᱤᱱ?
ᱦᱚᱜ-ᱚᱭ ᱫᱩᱲᱩᱵ ᱵᱟᱲᱟ ᱟᱠᱟᱱᱟᱞᱤᱧ᱾
ᱚᱸᱻ
ᱛᱟᱦᱚᱞᱮ ᱦᱮᱸ ᱱᱟᱯᱟᱭ ᱜᱮᱭᱟᱞᱤᱧ᱾
ᱟᱪᱪᱷᱟ ᱾
ᱟᱹᱵᱤᱱ ᱜᱮ ᱚᱠᱟ ᱞᱮᱠᱟ?
ᱦᱮᱸ ᱟᱹᱞᱤᱧ ᱦᱚᱸ ᱱᱟᱯᱟᱭ ᱜᱮ ᱟᱹᱞᱤᱧ ᱦᱚᱞᱤᱧ ᱫᱩᱲᱩᱵ ᱵᱟᱲᱟ ᱧᱚᱜ ᱟᱠᱟᱱᱟ᱾
ᱦᱮᱸ ᱾
ᱚᱸᱻ ᱛᱟᱦᱚᱞᱮ ᱜᱚᱝᱠᱮ ᱫᱟᱜ ᱡᱟᱹᱯᱩᱫ ᱪᱮᱫᱠᱟ ᱫᱟᱜ ᱫᱟᱭ ᱥᱮ ᱵᱟᱝ ᱜᱚᱢᱠᱮ?
ᱫᱟᱜ ᱫᱟᱭ ᱫᱟᱜ ᱠᱮᱫᱟᱭ ᱦᱮᱸᱜ-ᱮ ᱠᱤᱪᱷᱩ ᱠᱷᱚᱱ ᱢᱟᱲᱟᱝ ᱜᱮ ᱾ ᱦᱟᱞᱠᱟ ᱦᱟᱞᱠᱟ ᱾
ᱚᱸᱻ
ᱡᱳᱨ ᱫᱚ ᱵᱟᱝ ᱚᱱᱟ ᱫᱟᱜ ᱠᱷᱮᱛ ᱨᱮ ᱛᱤᱸᱜᱩᱱ ᱞᱮᱠᱟ ᱫᱚ ᱵᱟᱭ ᱫᱟᱜ ᱞᱮᱫᱟ ᱾
ᱦᱮᱸᱛᱚ ᱾ ᱦᱮᱸ ᱛᱟᱦᱚᱞᱮ ᱥᱤᱠᱲᱤᱡ ᱠᱚ ᱜᱮᱜᱮᱨ ᱠᱟᱱᱟ ᱥᱮ ᱵᱟᱝ ᱜᱚᱝᱠᱮ ᱟᱯᱮ ᱥᱮᱫ ᱫᱚ?
ᱦᱮᱸ ᱥᱤᱠᱲᱤᱡ ᱵᱤᱨᱟᱴ ᱢᱚᱥᱟᱨᱤ ᱪᱷᱟᱲᱟ ᱵᱟᱝ ᱛᱟᱦᱮᱱ ᱜᱟᱱᱚᱜ ᱠᱟᱱᱟ ᱾
ᱚ ᱵᱟᱦᱨᱮ ᱵᱤᱱ ᱚᱰᱚᱜ ᱞᱮᱱᱠᱷᱟᱱ
ᱦᱮᱸ ᱦᱮᱸ ᱥᱤᱠᱲᱤᱡ ᱟᱨ ᱩᱱᱠᱩ ᱠᱮᱰᱨᱚᱝ ᱫᱚᱢᱮ ᱠᱚ ᱡᱟᱞᱟᱣᱟᱱᱤᱡ ᱠᱟᱱᱟ᱾
ᱦᱮᱸᱛᱚ ᱚᱸᱻ
ᱟᱨᱟᱜ ᱟᱨᱟᱜ ᱠᱮᱱᱰᱨᱚᱝ ᱠᱚ ᱦᱩᱭ ᱟᱠᱟᱱᱟ ᱵᱟᱝ᱾
ᱦᱩᱸ ᱦᱩᱸ᱾
ᱠᱷᱟᱹᱱᱤ ᱫᱩᱣᱟᱹᱨ ᱥᱮᱫ ᱜᱮᱠᱚ ᱦᱤᱡᱩᱜ ᱠᱟᱱᱟ ᱟᱹᱵᱤᱱ ᱵᱤᱱ ᱵᱟᱲᱟᱭ ᱠᱤ ᱩᱱᱠᱩᱣᱟᱜ ᱨᱟᱱ ᱠᱚ ᱡᱟᱛᱮ ᱟᱞᱚ ᱠᱚ ᱵᱚᱞᱚᱱ ᱢᱟ ᱾
ᱨᱟᱱ ᱫᱚ ᱜᱚᱝᱠᱮ ᱪᱮᱫ ᱞᱤᱧ ᱞᱟᱹᱭ ᱟᱹᱵᱤᱱᱟ ᱨᱟᱱ ᱫᱚ ᱢᱤᱫᱴᱟᱹᱝ ᱵᱟᱲᱟᱭᱟᱞᱤᱧ ᱡᱩ ᱫᱤᱭᱳ ᱠᱤᱱᱛᱩ ᱛᱤᱱᱟᱹᱜ ᱵᱤᱱ ᱮᱢ ᱫᱟᱲᱮ ᱟᱠᱚᱣᱟ ᱚᱱᱟ ᱠᱮᱨᱟᱥᱤᱱ ᱾
ᱟᱪᱪᱷᱟ ᱚᱱᱟ ᱫᱚ ᱫᱩᱣᱟᱹᱨ ᱨᱮ ᱮᱢ ᱦᱩᱭᱩᱜ-ᱟ ᱾
ᱫᱩᱣᱟᱹᱨ ᱨᱮ ᱵᱚᱞᱛᱮ ᱩᱱᱠᱩ ᱢᱤᱫᱴᱟᱹᱝ ᱢᱤᱫᱴᱟᱹᱝ ᱪᱩᱨᱩᱡ ᱟᱠᱚ ᱦᱩᱭᱩᱜ-ᱟ ᱾ ᱚᱸ ᱟᱹᱰᱤ ᱞᱚᱥᱚᱜ ᱦᱮᱸ ᱚᱱᱮ ᱚᱱᱟ ᱜᱮᱞᱤᱧ ᱞᱟᱹᱭ ᱮᱫᱟ ᱟᱹᱞᱤᱧ ᱦᱚᱸ ᱾
ᱦᱮᱸ ᱡᱟᱛᱮ ᱮᱢᱚᱱ ᱨᱟᱱ ᱡᱟᱛᱮ ᱟᱫᱚ ᱟᱞᱚ ᱠᱚ ᱵᱚᱞᱚᱱ ᱢᱟ ᱫᱩᱣᱟᱹᱨ ᱠᱚᱨᱮ ᱮᱢ ᱞᱮᱠᱷᱟᱱ ᱾
ᱦᱮᱸ ᱾
ᱮᱸᱰᱮ ᱠᱷᱟᱱ ᱚᱲᱟᱜ ᱵᱟᱠᱚ ᱵᱚᱞᱚ ᱫᱟᱲᱮᱭᱟᱜ-ᱟ ᱾
ᱦᱩᱸ ᱾ ᱟᱨ ᱢᱤᱫᱴᱟᱹᱝ ᱨᱟᱱ ᱞᱤᱧ ᱡᱩᱫᱤ ᱩᱱᱟᱹᱜ ᱫᱚ ᱠᱷᱩᱵ ᱮᱠᱴᱟ ᱫᱚ ᱵᱟᱹᱞᱤᱧ ᱵᱟᱲᱟᱭᱟ ᱾ ᱢᱟᱱᱮ ᱟᱯᱪᱷᱟ ᱟᱯᱪᱷᱟ ᱞᱤᱧ ᱵᱟᱲᱟᱭᱟ ᱢᱤᱫᱴᱟᱹᱝ ᱵᱚᱛᱚᱞ ᱨᱮ ᱜᱮᱫ ᱜᱟᱹᱰᱤᱡ ᱠᱟᱛᱮᱫ ᱚᱸᱰᱮ ᱟᱵᱚᱨᱡᱚᱱᱟ ᱢᱟᱱᱮ ᱥᱮᱭᱟ ᱡᱤᱱᱤᱥ ᱠᱷᱟᱹᱲ ᱦᱩᱭᱩᱜ-ᱟ ᱟᱨ ᱥᱟᱭᱤᱰ ᱨᱮ ᱫᱚᱦᱚ ᱠᱟᱜ ᱦᱩᱭᱩᱜ-ᱟ ᱾
ᱟᱪᱪᱷᱟ ᱾
ᱟᱨ ᱡᱚᱛᱚ ᱚᱸᱰᱮ ᱠᱚ ᱚᱸᱰᱮ ᱠᱚ ᱵᱚᱞᱚᱱᱟ ᱦᱮᱸ ᱟᱫᱚ ᱪᱮᱫ ᱥᱮᱭᱟ ᱡᱤᱱᱤᱥ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ ᱚᱱᱠᱟ ᱟᱯᱪᱷᱟ ᱟᱯᱪᱷᱟ ᱞᱤᱧ ᱟᱸᱡᱚᱢ ᱞᱮᱫᱟ ᱾
ᱚᱸ ᱚᱱᱟ ᱫᱚ ᱚᱱᱮ ᱠᱷᱚᱲ ᱠᱩᱴᱟᱹ ᱠᱚᱜᱮ ᱦᱩᱭᱩᱜ-ᱟ ᱾
ᱦᱳᱭ ᱚᱱᱟ ᱠᱚᱜᱮ ᱦᱩᱭᱩᱜ-ᱟ ᱚᱱᱟ ᱥᱮᱭᱟ ᱠᱷᱚᱲ ᱠᱚ᱾
ᱦᱳᱭ᱾
ᱦᱩᱸᱱᱚᱜ-ᱚᱝᱠᱟ ᱵᱮᱯᱟᱨ
ᱢᱟᱨᱟᱝ ᱧᱚᱜ ᱪᱮᱞᱟᱝ ᱛᱮᱱᱟᱜ ᱦᱟᱥᱟ ᱨᱮᱱᱟᱜ᱾
ᱦᱩᱸ᱾
ᱵᱟᱠᱷᱟᱱ ᱠᱷᱟᱯᱨᱟᱜ ᱠᱚᱨᱮ ᱵᱤᱱ ᱫᱚᱦᱚ ᱠᱮᱫᱟ ᱟᱨᱵᱤᱱ ᱥᱳᱨᱟᱜ ᱠᱚᱣᱟ ᱫᱩᱣᱟᱹᱨ ᱥᱮᱫ ᱨᱮ ᱵᱟᱝ᱾
ᱟᱫᱚ ᱚᱱᱟ ᱜᱮ ᱵᱟᱹᱞᱤᱧ ᱞᱟᱹᱭ ᱫᱟᱲᱮᱭᱟᱜ ᱠᱟᱱᱟ ᱪᱮᱜ ᱡᱤᱱᱤᱥᱴᱟᱜ ᱫᱚ ᱪᱮᱫ ᱠᱟᱱᱟ ᱠᱷᱟᱹᱲ ᱠᱮᱫᱟ ᱚᱱᱟᱫᱚ ᱩᱱᱟᱹᱜ ᱫᱚ ᱵᱟᱹᱞᱤᱧ ᱠᱚᱭᱚᱜ ᱟᱫᱟ᱾ ᱢᱤᱫᱴᱟᱝ ᱡᱟᱭᱜᱟ ᱨᱮ ᱚᱱᱠᱟ ᱢᱤᱫᱴᱟᱝ ᱟᱨᱠᱤ ᱚᱸᱰᱮᱧ ᱪᱟᱞᱟᱣ ᱞᱮᱱᱟ ᱟᱹᱛᱩ ᱨᱮ᱾ ᱢᱟᱱᱮ ᱚᱱᱚ ᱚᱱᱠᱟ ᱠᱚ ᱵᱮᱵᱚᱦᱟᱨ ᱫᱟ ᱟᱨ ᱡᱷᱚᱛᱚ ᱚᱸᱰᱮ ᱠᱚ ᱵᱚᱞᱚᱱ ᱠᱟᱱᱟ᱾
ᱟᱪᱪᱷᱟ᱾ ᱢᱟᱱᱮ ᱚᱸᱰᱮ ᱟᱠᱚ ᱠᱚ ᱵᱩᱡᱽ ᱧᱟᱢᱟ ᱡᱮ ᱚᱱᱟ ᱡᱤᱱᱤᱥ ᱱᱚᱸᱰᱮ ᱢᱮᱱᱟᱜ-ᱟ᱾
ᱦᱮᱸ ᱩᱱᱠᱩ ᱫᱚ ᱢᱤᱫᱴᱟᱝ ᱥᱚ ᱟᱨᱠᱤ ᱟᱵᱚ ᱡᱮᱢᱚᱱ ᱡᱤᱞ ᱠᱚᱵᱚᱱ ᱯᱤᱴᱷᱟᱹ ᱞᱟᱴᱷᱟ ᱞᱮᱠᱷᱟᱱ ᱪᱮᱜ ᱠᱟ ᱥᱚᱣᱟ᱾ ᱚᱱᱮ ᱚᱱᱠᱟ ᱜᱮ ᱩᱱᱠᱩ ᱚᱝᱠᱟ ᱥᱚ ᱠᱚ ᱧᱟᱢᱟ ᱟᱨᱠᱤ ᱟᱨ ᱵᱤᱥᱮᱥ ᱠᱟᱛᱷᱟ ᱫᱚ ᱚᱱᱟ ᱤᱭᱟᱹ ᱚᱲᱟᱜ ᱥᱩᱨ ᱠᱚᱨᱮᱜ ᱠᱷᱚᱛ ᱢᱟᱫᱮ ᱛᱟᱦᱮᱸ ᱞᱮᱱᱠᱷᱟᱱ ᱵᱮᱥᱤ ᱠᱮᱱᱰᱨᱚᱝ ᱫᱚᱠᱚ ᱦᱩᱭᱩᱜ-ᱟ᱾
ᱦᱩᱭᱩᱜ-ᱟ ᱦᱮᱸ᱾
ᱛᱟᱯᱚᱨ ᱪᱮᱫ ᱵᱤᱱ ᱞᱟᱹᱭᱟ ᱦᱳ ᱟᱞᱮ ᱥᱮᱜ ᱫᱚ ᱦᱚᱸᱜ-ᱚᱭ ᱵᱤᱨ ᱜᱟᱡᱟᱲ ᱤᱭᱟᱹ ᱛᱚ, ᱟᱫᱚ ᱥᱤᱠᱲᱤᱡ ᱡᱟ ᱠᱚ ᱚᱫᱷᱟᱣ ᱠᱟᱱᱟ᱾
ᱥᱤᱠᱲᱤᱡ ᱟᱨ ᱩᱱᱠᱩ ᱠᱮᱱᱰᱨᱚᱝ ᱠᱚᱦᱚᱸ ᱠᱚ ᱡᱟᱞᱟᱣ ᱟᱱᱤᱡ ᱠᱟᱱᱟ᱾ ᱢᱚᱥᱟᱨᱤ ᱠᱚ ᱵᱟᱵᱤᱱ ᱴᱟᱸᱜᱟᱣ ᱢᱟᱱᱮ ᱯᱟᱹᱴᱭᱟᱹ ᱠᱚᱨᱮᱜ ᱠᱚ ᱨᱟᱠᱟᱵ-ᱟ᱾
ᱦᱮᱸ ᱨᱟᱠᱟᱵ ᱟᱠᱚ᱾ ᱱᱮᱛᱟᱨ ᱫᱤᱱ ᱫᱚ ᱚᱱᱟ ᱚᱥᱩᱵᱤᱫᱷᱟ ᱫᱚ ᱚᱱᱮ ᱚᱱᱟ᱾
ᱦᱮᱸ ᱥᱤᱠᱬᱤᱡ ᱯᱷᱟᱠ ᱨᱮ ᱛᱟᱦᱮᱸ ᱞᱮᱱᱠᱷᱟᱱ ᱜᱮ ᱥᱤᱠᱬᱤᱡ᱾
ᱦᱮᱸ ᱟᱨ ᱚᱲᱟᱜ ᱵᱷᱤᱛᱤᱨ ᱨᱮᱦᱚᱸ ᱵᱟᱵᱤᱱ ᱛᱟᱦᱮᱸ ᱫᱟᱲᱮᱭᱟᱜᱼᱟ ᱮᱢᱱᱤ ᱛᱮᱫᱚ᱾
ᱵᱟᱝ᱾
ᱦᱩᱸ ᱛᱟᱯᱚᱨ ᱮᱭ ᱨᱟᱵᱟᱝ ᱫᱤᱱ ᱨᱟᱵᱟᱝ ᱛᱮᱵᱤᱱ ᱛᱷᱟᱨ ᱛᱷᱟᱨᱟᱜ-ᱟ ᱟᱨ ᱜᱚᱨᱚᱢ ᱫᱤᱱ ᱜᱚᱨᱚᱢ ᱛᱮᱵᱤᱱ ᱤᱭᱟᱹ ᱵᱟᱲᱟᱭᱟ ᱟᱨᱠᱤ ᱦᱮᱸ ᱟᱨ ᱵᱚᱨ ᱥᱟ ᱫᱤᱱ ᱱᱚᱜ-ᱚᱭ ᱠᱚᱥᱴᱚ ᱥᱤᱠᱲᱤᱡ ᱜᱮᱨ᱾
ᱦᱳᱭ᱾
ᱚᱱᱮ ᱚᱱᱠᱟ ᱢᱟᱱᱮ ᱚᱠᱟ ᱫᱤᱱ ᱦᱚᱸ ᱥᱩᱠ ᱫᱚ ᱵᱟᱹᱱᱩᱜ-ᱟ᱾
ᱵᱟᱝ᱾
ᱮᱸ ᱞᱟᱹᱭ ᱵᱤᱱ ᱪᱟᱥ ᱠᱚᱵᱤᱱ ᱪᱤᱠᱟᱹ ᱵᱟᱲᱟ ᱠᱮᱫᱟ ᱪᱟᱥ ᱠᱚ ᱛᱤᱱᱟᱹᱜ?
ᱪᱟᱥ ᱚᱱᱟ ᱜᱮᱞᱤᱧ ᱠᱚᱭᱚᱜ ᱟᱠᱟᱫᱟ ᱦᱟᱸᱜ-ᱟᱭ ᱪᱮᱛᱟᱱ ᱵᱟᱹᱭᱦᱟᱹᱲ ᱥᱮᱫ ᱨᱮ ᱴᱨᱟᱠᱴᱟᱨ ᱠᱚ ᱤᱫᱤ ᱠᱟᱫᱟ᱾
ᱚ᱾
ᱟᱫᱚ ᱛᱟᱦᱚᱞᱮ ᱞᱤᱧ ᱛᱟᱸᱜᱤ ᱠᱟᱫᱟ ᱚᱱᱟ ᱛᱮᱞᱤᱧ ᱫᱩᱲᱩᱵ ᱠᱟᱱᱟ ᱡᱩᱫᱤ ᱱᱚᱛᱮ ᱠᱚ ᱟᱬᱜᱚᱭ ᱠᱷᱟᱱ ᱥᱤ ᱛᱚᱨᱟ ᱦᱩᱭᱩᱜ-ᱟ᱾
ᱢᱤᱫ ᱪᱟᱥ ᱠᱟᱛᱮᱜ ᱮᱸᱰᱮᱠᱷᱟᱱ ᱥᱤ ᱫᱚᱦᱚ ᱠᱟᱜ ᱠᱷᱟᱱ ᱜᱷᱟᱸᱥ ᱠᱚ ᱥᱮᱭᱟᱜ-ᱟ᱾
ᱦᱮᱸ ᱥᱮᱭᱟᱜ-ᱟ᱾
ᱟᱫᱚ ᱯᱚᱨᱮ ᱛᱮ ᱢᱤᱫ ᱪᱟᱥ ᱫᱚ ᱱᱟᱦᱮᱞ ᱛᱮ ᱞᱟᱜᱟᱣᱟᱜ ᱦᱩᱭᱩᱜ-ᱟ᱾
ᱦᱩᱸ ᱦᱩᱸ ᱦᱩᱸ᱾ ᱟᱨ ᱞᱟᱹᱭ ᱫᱟᱞᱤᱧ ᱛᱟᱦᱚᱞᱮ ᱰᱟᱝᱨᱤ ᱠᱚᱫᱚ ᱢᱮᱱᱟᱜ ᱠᱚᱛᱟ ᱵᱤᱱᱟ ᱥᱮ ᱠᱟᱲᱟ ᱠᱚ ᱢᱮᱱᱟᱜ ᱠᱚᱛᱟ ᱵᱤᱱᱟ ᱛᱤᱱᱟᱹᱜ ᱜᱟᱱ?
ᱰᱟᱝᱨᱤ ᱜᱮ ᱫᱚᱦᱚ ᱦᱩᱭᱠᱟᱱᱟ ᱚᱱᱠᱟ ᱥᱤᱭᱳᱜ ᱞᱟᱹᱜᱤᱫ ᱛᱮ᱾
ᱚ ᱟᱪᱪᱷᱟ ᱦᱮᱸ ᱦᱮᱸ᱾
ᱟᱨ ᱜᱟᱹᱭ ᱢᱤᱫᱴᱟᱝ ᱢᱮᱱᱟᱭᱟ᱾
ᱚ᱾
ᱟᱨ ᱢᱮᱨᱚᱢ ᱠᱚ ᱵᱟᱨᱭᱟ ᱜᱟᱱ᱾
ᱦᱮᱸ ᱦᱮᱸ᱾ ᱢᱟᱱᱮ ᱴᱟᱠᱴᱟᱨ ᱵᱷᱚᱨᱥᱟ ᱫᱚ ᱩᱱᱟᱹᱜ ᱫᱚ ᱠᱷᱩᱵ ᱮᱠᱴᱟ ᱫᱚ ᱵᱟᱭ ᱜᱟᱱᱚ-ᱟᱭ ᱛᱚ᱾
ᱦᱮᱸ ᱟᱨ ᱟᱵᱚᱣᱟᱜ ᱫᱚ ᱡᱮᱢᱚᱱ ᱧᱮᱞ ᱵᱤᱱ ᱡᱟᱦᱟᱱᱟᱜ ᱨᱮᱜᱮ ᱵᱚᱸᱜᱟ ᱵᱩᱨᱩ ᱦᱩᱭ ᱞᱮᱱᱠᱷᱟᱱ ᱜᱮ ᱜᱩᱨᱤᱡ ᱫᱚᱨᱠᱟᱨ᱾ ᱮᱭ ᱮᱢᱱᱤ ᱫᱤᱱ ᱨᱮᱦᱚᱸ ᱫᱩᱣᱟᱹᱨ ᱠᱚ ᱪᱷᱚᱪ ᱞᱟᱹᱜᱤᱫ ᱜᱩᱨᱤᱡ ᱞᱟᱜᱟ-ᱟ᱾
ᱦᱮᱸ ᱦᱮᱸ᱾
ᱛᱟᱞᱦᱮ ᱮᱴᱟᱜ ᱦᱚᱲᱟᱜ ᱫᱩᱣᱟᱹᱨ ᱪᱮᱫᱟᱜ ᱵᱤᱱ ᱫᱟᱹᱲ ᱤᱫᱤᱭᱟ᱾ ᱥᱮᱛᱟᱜ ᱨᱮᱜᱮ ᱜᱩᱨᱤᱡ ᱯᱟᱸᱡᱟ᱾ ᱛᱟᱞᱦᱮ ᱚᱲᱟᱜ ᱨᱮᱠᱚ ᱛᱟᱦᱮᱸ ᱞᱮᱱᱠᱷᱟᱱ ᱥᱩᱵᱤᱫᱜ-ᱟ᱾
ᱦᱩᱸ᱾ ᱦᱚᱸᱜ-ᱚᱭ ᱡᱮᱢᱚᱱ ᱟᱞᱮ ᱱᱚᱛᱮ ᱦᱚᱸ ᱩᱸ ᱠᱷᱩᱵ ᱮᱠᱴᱟ ᱜᱟᱹᱭ ᱰᱟᱝᱨᱟ ᱫᱚ ᱵᱟᱹᱱᱩᱜ ᱠᱚᱣᱟ᱾ ᱛᱚ ᱦᱚᱲ ᱴᱨᱟᱠᱴᱚᱨ ᱵᱷᱚᱨᱥᱟ ᱜᱮ᱾ ᱟᱫᱚ ᱱᱚ-ᱚᱝᱠᱟ ᱤᱭᱟᱹ ᱜᱩᱨᱤᱡ ᱚᱲᱟᱜ ᱨᱮ ᱡᱮᱢᱚᱱ ᱜᱩᱨᱤᱡ ᱞᱟᱹᱜᱤᱫ ᱛᱮ ᱦᱟᱱᱮ ᱮᱴᱟᱜ ᱦᱚᱲᱟᱜ ᱮᱴᱟᱜ ᱚᱲᱟᱜ ᱛᱟᱜ ᱨᱮ ᱚᱸᱰᱮ ᱪᱟᱞᱟᱜ ᱵᱤᱱ ᱟᱨᱚ᱾
ᱟᱪᱪᱷᱟ᱾
ᱜᱩᱨᱤᱡ ᱟᱹᱜᱩ᱾
ᱦᱳᱭ ᱟᱨᱚ ᱚᱲᱟᱜ ᱨᱮ ᱚᱱᱮ ᱢᱤᱫᱴᱟᱝ ᱜᱟᱱ ᱜᱟᱹᱭ ᱟᱥᱩᱞ ᱨᱮᱠᱷᱟᱱ ᱜᱩᱨᱤᱡ ᱯᱟᱸᱡᱟ ᱵᱟᱝ ᱦᱩᱭᱩᱜ-ᱟ᱾
ᱦᱳᱭ ᱦᱳᱭ ᱦᱳᱭ᱾ ᱦᱮᱸ᱾
ᱛᱟᱞᱦᱮ ᱜᱚᱝᱠᱮ ᱱᱚᱛᱮ ᱢᱟ ᱨᱤᱢᱤᱞᱮ ᱥᱟᱰᱮᱭᱮᱫ᱾ ᱚᱱᱛᱮ ᱫᱚ ᱪᱮᱫᱞᱮᱠᱟ?
ᱪᱮᱫᱠᱟ ᱵᱚᱞᱛᱮ ᱱᱚᱛᱮ ᱦᱚᱸ ᱚᱱᱠᱟᱜᱮ ᱫᱚᱦᱚᱣ ᱟᱠᱟᱫᱟᱭ ᱫᱟᱜ ᱠᱮᱫᱟᱭ ᱠᱤᱪᱷᱩ ᱠᱷᱚᱱ ᱞᱟᱦᱟ ᱟᱨᱠᱤ᱾
ᱟᱪᱪᱷᱟ᱾
ᱮᱸ ᱵᱷᱟᱜᱮ ᱜᱮ ᱫᱟᱜ ᱠᱮᱫᱟᱭ ᱫᱟᱜ ᱫᱚ ᱢᱟᱱᱮ ᱟᱞᱤᱧ ᱞᱤᱧ ᱢᱚᱱᱮᱭᱮᱫᱟ ᱯᱟᱴᱟ ᱟᱛᱮᱞᱤᱧ ᱪᱟᱞᱟᱜᱼᱟ᱾
ᱜᱟᱰᱟ ᱥᱮᱫ᱾
ᱜᱟᱰᱟ ᱢᱟᱱᱮ ᱠᱷᱮᱛ ᱠᱚ ᱥᱮᱫ, ᱜᱟᱰᱟ ᱠᱚ ᱥᱮᱫ ᱚᱱᱠᱟᱭ ᱫᱟᱜ ᱠᱮᱫᱟᱭ ᱟᱫᱚ ᱦᱠᱩ ᱠᱩ ᱠᱚ ᱦᱟᱹᱠᱩ ᱠᱟᱴᱠᱚᱢ ᱠᱚ ᱢᱮᱥᱟᱜ ᱞᱟᱹᱜᱤᱫ ᱛᱮ ᱟᱫᱚ ᱢᱮᱫ ᱴᱟᱝ ᱞᱤᱧ ᱯᱮᱸᱫᱟᱣᱱᱟ ᱚᱱᱟ ᱞᱟᱭᱤᱴ ᱵᱟᱹᱱᱩᱜ ᱛᱟᱹᱞᱤᱧᱟ ᱵᱟᱹᱞᱤᱧ ᱪᱟᱨᱡ ᱞᱮᱫᱟ ᱟᱫᱚ ᱵᱟᱹᱱᱩᱜᱼᱟ᱾ ᱵᱟᱹᱞᱤᱧ ᱪᱟᱞᱟᱣ ᱫᱟᱲᱮᱭᱟᱫᱟ, ᱵᱟᱞᱤᱧ ᱥᱟᱸᱦᱚᱥ ᱞᱮᱫᱟ᱾ ᱟᱨ ᱵᱟᱲᱟᱭ ᱟᱵᱤᱱ ᱛᱚ ᱦᱮᱛᱟᱨ ᱫᱚ ᱵᱤᱧ ᱠᱤᱫᱤᱧ ᱠᱚᱠᱚ ᱩᱵᱩᱝᱚᱜ-ᱟ ᱾
ᱦᱮᱸ ᱞᱟᱭᱤᱴ ᱪᱷᱟᱲᱟ ᱩᱰᱩᱜ ᱵᱟᱭ ᱜᱟᱱᱚᱜ-ᱟ᱾
ᱦᱮᱸ ᱟᱫᱚ ᱤᱱᱟᱹᱛᱮ ᱵᱟᱹᱞᱤᱧ ᱪᱟᱞᱟᱣ ᱞᱮᱱᱟ᱾ ᱛᱟᱨᱯᱚᱨ ᱚᱱᱠᱟᱜᱮ ᱦᱚᱞᱟ ᱦᱚᱞᱟᱞᱤᱧ ᱩᱰᱩᱝ ᱞᱮᱱᱟ ᱚᱱᱠᱟ ᱜᱮᱞᱤᱧ ᱥᱟᱵ ᱞᱮᱫ ᱠᱚᱣᱟ ᱵᱷᱟᱜᱤ ᱜᱮ᱾
ᱛᱟᱦᱚᱞᱮ ᱦᱟᱠᱩ ᱠᱚᱵᱮᱱ ᱥᱟᱵ ᱵᱟᱲᱟ ᱠᱚᱜᱮ
ᱦᱮᱸ ᱥᱮᱛᱟᱜ ᱵᱮᱲᱟ ᱮᱱᱟᱝ ᱥᱚᱴᱠᱟ ᱦᱩᱭ ᱞᱮᱱᱟ ᱜᱟᱰᱟ ᱥᱮᱫ ᱾
ᱤᱱᱠᱟᱹ ᱩᱛᱩ ᱡᱚᱢ ᱫᱚᱠᱚ ᱦᱩᱭ ᱮᱱᱟ᱾
ᱟᱪᱪᱷᱟ ᱦᱮᱸ᱾ ᱦᱮᱸ ᱚᱱᱠᱟᱜᱮ ᱟᱞᱤᱧ ᱦᱚᱸ᱾ ᱢᱟᱱᱮ ᱱᱚᱛᱮ ᱫᱚ ᱵᱮᱥᱤᱨ ᱵᱷᱟᱜ ᱟᱭᱩᱵ ᱠᱚ ᱪᱟᱞᱟᱜ-ᱟ ᱛᱚ ᱾
ᱴᱚᱨᱪ ᱞᱟᱭᱤᱴ ᱟᱛᱮ ᱵᱟᱝ?
ᱦᱮᱸ ᱢᱟᱱᱮ ᱦᱟᱱᱠᱩ ᱥᱳᱞ ᱡᱮᱢᱚᱱ ᱥᱳᱞ ᱮ ᱢᱟᱹᱜᱽᱨᱤ ᱚᱱᱠᱟ᱾ ᱧᱤᱫᱟᱹ ᱠᱚ ᱛᱷᱤᱨ ᱠᱚᱜ ᱫᱟᱲᱟᱱ ᱠᱚ᱾ ᱯᱷᱚᱨᱪᱟ ᱜᱮᱭᱟ ᱛᱚ ᱫᱟᱜ ᱦᱩᱸ᱾ ᱛᱚᱵᱮ ᱚᱱᱮ ᱰᱮᱢ ᱞᱟᱛᱟᱨ ᱠᱚᱨᱮ ᱠᱚ ᱥᱮᱸᱫᱽᱨᱟ ᱵᱟᱲᱟ ᱠᱚᱜᱮᱭᱟ ᱟᱸᱜᱥᱟᱨ ᱟᱛᱮᱫ ᱤᱭᱟᱹᱛᱮ᱾ ᱴᱚᱪ ᱟᱛᱮ ᱟᱨᱠᱤ᱾
ᱦᱮᱸ ᱴᱚᱪ ᱞᱟᱭᱤᱴ ᱛᱮ᱾
ᱦᱮᱸ᱾ ᱟᱫᱚ ᱚᱱᱠᱟ ᱜᱮ ᱡᱩᱫᱤ ᱤᱭᱟᱹ ᱠᱚ ᱪᱟᱞᱟᱜ-ᱟ ᱠᱚᱲᱟ ᱜᱤᱫᱽᱨᱟᱹ ᱠᱚ ᱟᱹᱞᱤᱧ ᱦᱚᱞᱤᱧ ᱪᱟᱞᱟᱜ ᱜᱮᱭᱟ ᱾ ᱢᱤᱫ ᱫᱷᱟᱣ ᱡᱮᱢᱚᱱ ᱪᱟᱞᱟᱣ ᱦᱩᱭ ᱞᱮᱱᱟ ᱯᱮᱨᱟᱭ ᱯᱨᱟᱭ ᱦᱟᱹᱠᱩ ᱥᱟᱵ ᱦᱩᱭ ᱞᱮᱱᱟ ᱢᱤᱫ ᱡᱷᱚᱞᱟ ᱜᱟᱱ ᱟᱫᱚ ᱟᱠᱷᱨᱤᱧ
ᱟᱠᱷᱨᱤᱧ ᱫᱷᱟᱹᱨᱤᱡ?
ᱦᱮᱸ ᱟᱠᱷᱨᱤᱧ ᱫᱟᱹᱨᱤᱡ ᱚᱱᱠᱟ ᱜᱮ ᱵᱤᱥᱤᱨ ᱵᱷᱟᱜ ᱚᱠᱚᱭᱟᱜ ᱦᱟᱹᱠᱩ ᱱᱮᱥᱟ ᱛᱚ᱾ ᱚᱠᱚᱭ ᱚᱱᱠᱟ ᱜᱮ ᱪᱟᱞᱟᱜ-ᱟ ᱦᱮᱸ᱾ ᱟᱫᱚ ᱚᱱᱮ ᱟᱠᱷᱨᱤᱧ ᱦᱟᱹᱵᱤᱡ ᱠᱚ ᱥᱟᱵ ᱠᱚᱣᱟ ᱾ ᱥᱮᱛᱟᱜ ᱨᱮ ᱤᱫᱤ ᱠᱟᱫᱮᱭᱟᱭ ᱵᱟᱡᱟᱨ ᱦᱳᱭ ᱦᱮᱡ ᱮᱱᱟᱭ ᱱᱚᱝᱠᱟ᱾ ᱟᱹᱵᱤᱱ ᱫᱚᱵᱤᱱ ᱜᱚᱡ ᱵᱟᱲᱟ ᱠᱚᱜᱮᱭᱟ ᱥᱮ ᱵᱟᱝ?
ᱪᱮᱞᱮ ᱦᱟᱹᱠᱩ ᱠᱚ?
ᱦᱳᱭ ᱟᱹᱭᱩᱵ ᱵᱮᱲᱟ᱾
ᱟᱹᱭᱩᱵ ᱵᱮᱲᱟ ᱦᱟᱹᱠᱩ ᱜᱚᱡ ᱵᱚᱞᱛᱮ ᱚᱱᱟ ᱱᱮᱛᱟᱨ ᱦᱟᱱᱟ ᱢᱚᱥᱟᱨᱤ ᱵᱟᱝ ᱩᱰᱩᱠ ᱠᱟᱱᱟ ᱩᱞᱴᱟᱹ ᱥᱮᱫ ᱠᱚ ᱮᱰᱟᱣ ᱫᱚ ᱾
ᱦᱮᱸ ᱦᱮᱸ ᱦᱮᱸ᱾
ᱦᱳᱭ ᱚᱱᱮ ᱚᱱᱟ ᱠᱚ ᱮᱰᱟᱣ ᱵᱟᱲᱟ ᱦᱩᱭᱩᱜ ᱜᱮᱭᱟ ᱾
ᱚ-ᱦᱚ ᱾
ᱛᱟᱯᱚᱨᱮ ᱦᱚᱸᱜ-ᱚᱭ ᱱᱮᱛᱟᱨ ᱫᱤᱱ ᱫᱚ ᱩᱱᱠᱩ ᱵᱤᱧ ᱴᱤᱧ ᱜᱮᱛᱚ ᱵᱚᱛᱚᱨ ᱫᱚ ᱾
ᱦᱮᱸ ᱵᱤᱧ ᱫᱚ ᱵᱚᱛᱚᱨ ᱜᱮ ᱚᱱᱠᱟ
ᱚᱠ ᱨᱮᱵᱤᱱ ᱪᱟᱞᱟᱜ-ᱟ ᱜᱷᱟᱥ ᱜᱟᱡᱟᱲ
ᱦᱮᱸ ᱦᱮᱸ ᱾ ᱴᱚᱪ ᱵᱟᱝ ᱛᱟᱦᱮᱸ ᱞᱮᱱᱠᱷᱟᱱ ᱮᱠᱫᱚᱢ ᱪᱟᱞᱟᱜ ᱵᱟᱨᱚᱱ ᱜᱮᱭᱟ ᱦᱮᱸᱥᱮ ᱾
ᱴᱚᱪ ᱫᱚ ᱫᱚᱨᱠᱟᱨ ᱜᱮ ᱚᱲᱟᱜ ᱠᱷᱚᱱ ᱩᱰᱩᱜ ᱢᱟᱱᱮ ᱜᱮ ᱴᱚᱪ ᱫᱚᱨᱠᱟᱨ ᱾
ᱦᱮᱸ ᱾ ᱛᱟᱯᱚᱨ ᱦᱚᱜᱼᱚᱭ ᱜᱚᱝᱠᱮ ᱦᱚᱜᱼᱚᱭ ᱡᱮᱢᱚᱱ ᱮᱻ ᱵᱷᱟᱫᱚᱨ ᱵᱚᱸᱜᱟ ᱫᱟᱸᱥᱟᱭ ᱵᱚᱸᱜᱟ ᱚᱱᱠᱟ ᱠᱚ ᱚᱰᱟᱣ ᱠᱟᱜ ᱫᱚ ᱵᱩᱜᱤ ᱠᱚ ᱾
ᱦᱮᱸ ᱾
ᱚᱱᱟ ᱠᱚᱨᱮ ᱟᱨᱦᱚᱸ ᱵᱮᱥᱤ ᱠᱚ ᱵᱚᱞᱚᱱᱟ ᱩᱱᱠᱩ ᱵᱤᱧ ᱠᱤᱫᱤᱧ ᱠᱚ ᱾
ᱦᱚᱭ ᱦᱮᱸ ᱦᱟᱹᱠᱩ ᱡᱚᱢ ᱠᱚ ᱦᱤᱡᱩᱜᱼᱟ ᱾
ᱦᱩᱸ ᱾ ᱚᱱᱠᱟ ᱟᱹᱰᱤᱵᱟᱨ ᱞᱤᱧ ᱧᱟᱢ ᱵᱟᱲᱟ ᱟᱠᱟᱫ ᱠᱚᱣᱟ ᱟᱹᱞᱤᱧ ᱫᱚ ᱵᱟᱹᱞᱤᱧ ᱚᱰᱟᱣ ᱟᱠᱟᱫᱟ ᱮᱴᱟᱜᱟᱜ ᱾ ᱟᱫᱚ ᱟᱹᱞᱤᱧ ᱫᱚ ᱵᱟᱹᱞᱤᱧ ᱚᱰᱟᱣ ᱟᱠᱟᱫᱟ ᱜᱷᱟᱴᱤ ᱵᱟᱹᱱᱩᱜ ᱛᱟᱹᱞᱤᱧᱟ ᱟᱹᱞᱤᱧ ᱫᱚ ᱚᱱᱟ ᱜᱚᱡ ᱠᱚ ᱪᱟᱞᱟᱜ ᱜᱮᱭᱟ ᱜᱚᱲᱚ ᱠᱚ ᱜᱮᱭᱟᱞᱤᱧ ᱟᱹᱞᱤᱧ ᱦᱚᱞᱤᱧ ᱪᱟᱞᱟᱜ ᱜᱮᱭᱟ ᱾
ᱦᱮᱸ ᱟᱨ ᱵᱟᱠᱷᱟᱱ ᱧᱮᱞ ᱦᱩᱭ ᱟᱠᱟᱱᱟ ᱟᱹᱰᱤ ᱦᱚᱲ ᱜᱮ ᱜᱷᱩᱱᱤ ᱠᱚ ᱚᱰᱟᱣ ᱜᱮᱭᱟ ᱥᱮ ᱾
ᱦᱮᱸ ᱾
ᱟᱫᱚ ᱥᱮᱛᱟᱜ ᱨᱮ ᱥᱮᱱ ᱠᱟᱛᱮ ᱟᱹᱴᱩ ᱯᱟᱹᱴᱩ ᱠᱚ ᱛᱩᱞᱟᱹᱣᱟ ᱵᱟᱠᱚ ᱧᱮᱞᱟ ᱾ ᱡᱟᱦᱟᱱᱤᱡ ᱢᱮᱱᱟᱭᱟ ᱥᱮ ᱪᱮᱫ ᱜᱩᱱᱤᱫᱟᱨᱮ ᱨᱮ ᱡᱟᱯᱟᱜ ᱠᱟᱱᱟᱭ ᱾
ᱦᱮᱸ ᱦᱮᱸ ᱦᱩᱸ ᱾
ᱚᱱᱟ ᱠᱚᱫᱚ ᱮᱠᱫᱚᱢ ᱧᱮᱞ ᱫᱚᱨᱠᱟᱨ ᱾
ᱧᱮᱞ ᱫᱚᱨᱠᱟᱨ ᱜᱮ ᱦᱮᱸ ᱾
ᱩᱱᱠᱩ ᱫᱟᱜ ᱨᱮᱱ ᱵᱤᱧ ᱠᱚ ᱡᱮᱢᱚᱱ ᱵᱟᱥ ᱯᱷᱚᱲᱟ ᱠᱚ ᱩᱱᱠᱩ ᱠᱚᱠᱚ ᱡᱟᱯᱟᱜ ᱫᱟᱲᱮᱭᱟᱜᱼᱟ ᱨᱮᱴᱚ ᱮᱭ ᱦᱟᱹᱠᱩ ᱯᱟᱸᱡᱟ ᱨᱮᱴᱚ ᱯᱟᱸᱡᱟ ᱾ ᱟᱫᱚ ᱟᱹᱵᱤᱱ ᱫᱚ ᱡᱩᱫᱤ ᱥᱮᱱ ᱛᱚᱨᱟ ᱵᱤᱱ ᱜᱷᱩᱱᱤ ᱜᱮᱵᱤᱱ ᱦᱟᱹᱛᱲᱟᱹᱣ ᱜᱚᱫᱟ ᱛᱟᱦᱚᱞᱮ ᱩᱱᱠᱩ ᱠᱚᱴᱷᱮᱱ ᱠᱷᱚᱱ ᱥᱟᱦᱟᱜ ᱨᱮ ᱛᱟᱦᱮᱱ ᱫᱚᱨᱠᱟᱨ ᱾
ᱦᱮᱸ, ᱟᱥᱚᱞᱮ ᱩᱱᱠᱩ ᱫᱚ ᱟᱥᱚᱞᱮ ᱩᱱᱠᱩ ᱦᱚᱸ ᱧᱤᱫᱟᱹ ᱥᱮᱸᱫᱽᱨᱟ ᱠᱚ ᱩᱰᱩᱝᱚᱜᱼᱟ ᱛᱚ ᱾
ᱦᱮᱸ ᱦᱩᱸ ᱾
ᱦᱩᱸ ᱞᱟᱡ ᱞᱟᱹᱜᱤᱫ ᱟᱫᱚ ᱦᱚᱳᱭᱛᱳ ᱟᱹᱵᱤᱱ ᱡᱩᱫᱤ ᱵᱤᱱ ᱟᱨᱠᱤ ᱪᱟᱪᱮᱭᱟ ᱛᱟᱦᱚᱞᱮ ᱩᱱᱤ ᱦᱚᱸ ᱟᱹᱵᱤᱱ ᱮ ᱴᱟᱪ ᱵᱤᱱᱟ᱾
ᱦᱳᱭ ᱩᱱᱤ ᱫᱚ ᱢᱟᱱᱮ ᱴᱟᱪ ᱢᱟᱱᱮ ᱜᱮᱛᱚ ᱵᱚᱛᱚᱨᱚᱜᱼᱟ ᱾
ᱦᱩᱸ ᱦᱮᱸ ᱢᱟᱱᱮ ᱟᱫᱚ ᱵᱚᱛᱚᱨ ᱛᱮᱜᱮ ᱪᱮᱫ ᱜᱮᱨ ᱵᱤᱱᱟᱭ, ᱚᱱᱮ ᱚᱱᱠᱟ
ᱵᱟᱠᱷᱟᱱ ᱫᱚ ᱩᱱᱠᱩ ᱦᱚᱸ ᱵᱟᱠᱚ ᱞᱟᱜᱟᱣ ᱜᱚᱫᱚᱜᱼᱟ ᱪᱚᱠ ᱠᱚᱨᱮ ᱫᱚ ᱾
ᱵᱟᱝ ᱵᱟᱝ ᱾
ᱟᱫᱚ ᱚᱱᱟ ᱵᱚᱛᱚᱨ ᱡᱟᱞᱟ ᱾
ᱦᱩᱸ ᱾ ᱦᱩᱸ ᱾ ᱛᱟᱦᱞᱮ ᱜᱚᱝᱠᱮ ᱞᱟᱹᱭ ᱫᱟᱞᱤᱧ ᱚᱱᱠᱟ ᱵᱤᱨ ᱜᱟᱡᱟᱲ ᱠᱚ ᱢᱮᱱᱟᱜᱼᱟ ᱥᱮ ᱟᱯᱮ ᱥᱮᱫ ᱫᱚ ᱴᱟᱺᱰᱤ ᱜᱮᱭᱟ?
ᱪᱮᱫ ᱜᱚᱝᱠᱮ?
ᱞᱟᱹᱭᱮᱫᱟᱞᱤᱧ ᱵᱤᱨ ᱜᱟᱡᱟᱲ ᱠᱚ ᱢᱮᱱᱟᱜᱼᱟ ᱥᱮ ᱴᱟᱺᱰᱤ ᱫᱤᱥᱚᱢ ᱠᱟᱱᱟᱯᱮ ᱟᱯᱮ ᱫᱚ ᱜᱚᱝᱠᱮ?
ᱵᱟᱝ ᱱᱚᱝᱠᱟ ᱟᱞᱮ ᱦᱚᱸ ᱵᱤᱨ ᱜᱟᱡᱟᱲ ᱜᱮ ᱾
ᱚᱸᱻ ᱦᱮᱸᱛᱚ ᱦᱮᱸ ᱦᱮᱸ ᱾ ᱤᱭᱟᱹ ᱠᱚ ᱛᱤᱱᱟᱹᱜ ᱜᱟᱱ ᱵᱤᱱ ᱦᱟᱞᱟᱝ ᱟᱜᱩ ᱞᱮᱜ ᱠᱚᱣᱟ ᱥᱮ ᱵᱟᱝ
ᱯᱩᱴᱠᱟᱹ?
ᱦᱳᱭ ᱯᱩᱴᱠᱟᱹ ᱠᱚ ᱞᱟᱹᱭ ᱠᱚᱫᱚ᱾
ᱯᱩᱴᱠᱟᱹ ᱫᱚ ᱵᱟᱝ ᱦᱟᱞᱟᱝ ᱦᱩᱭ ᱠᱟᱱᱟ ᱛᱚᱵᱮ ᱩᱫ ᱫᱚᱞᱤᱧ ᱦᱟᱞᱟᱝ ᱞᱮᱫᱟ᱾ ᱢᱚᱛᱟᱢ ᱩᱫ ᱢᱚᱛᱟᱢ ᱩᱫ ᱞᱤᱧ ᱞᱟᱹᱭᱮᱫᱟ ᱚᱱᱟ ᱛᱚᱨᱢᱟᱱ ᱩᱫ ᱵᱟᱠᱚ ᱞᱟᱹᱭᱟ ᱵᱚᱲᱚ ᱵᱚᱲᱚ᱾
ᱦᱳᱭ ᱚᱱᱟ ᱵᱤᱨ ᱠᱚᱨᱮ ᱚᱢᱚᱱᱚᱜ ᱫᱚ?
ᱦᱳᱭ ᱛᱚᱨᱢᱟᱱ ᱩᱫ ᱞᱮᱧᱡᱮᱨ ᱜᱮ᱾